ᱚᱱᱟ ᱦᱩᱲᱩ ᱨᱟᱷᱟᱭ ᱜᱮ ᱴᱷᱤᱠᱟᱹ
ᱚᱻ ᱟᱪᱪᱷᱟ,
ᱦᱮᱸ ᱢᱚᱴᱟ ᱢᱩᱴᱤ ᱠᱚ ᱩᱢ, ᱧᱮᱞ ᱵᱟᱲᱟ ᱡᱩᱛ ᱞᱮᱠᱷᱟᱱ ᱜᱮᱛᱚ, ᱦᱩᱭᱩᱜᱼᱟ ᱦᱩᱭ ᱫᱚ ᱵᱟᱝ ᱫᱚ ᱵᱟᱝ᱾ ᱛᱟᱦᱚᱞᱮ ᱪᱮᱫ ᱠᱚ ᱞᱟᱹᱭᱟ, ᱛᱳᱯᱳ ᱡᱚᱢ ᱠᱚᱫᱚ ᱦᱩᱭᱠᱟᱱᱟ ᱥᱮ ᱟᱹᱣᱨᱤ?
ᱢᱮᱱᱫᱟᱹᱧ ᱯᱟᱴ ᱯᱮ ᱪᱟᱥ ᱜᱮᱭᱟ?
ᱯᱟᱴ, ᱵᱟᱝ ᱵᱟᱝ ᱵᱟᱝ ᱯᱟᱴ ᱫᱚ ᱵᱟᱞᱮ ᱪᱟᱥᱟ, ᱟᱞᱮ ᱫᱚᱞᱮ ᱪᱟᱥᱟ ᱠᱷᱚᱥᱞᱟ, ᱛᱩᱲᱤ ᱚᱻ
ᱞᱟᱹᱭ ᱛᱟᱞᱟᱝ ᱢᱮ,
ᱟ ᱟᱞᱮ ᱫᱚᱞᱮ ᱪᱟᱥᱟ ᱠᱷᱚᱥᱞᱟ, ᱛᱩᱲᱤ ᱟᱨ ᱟᱹᱞᱩ ᱠᱚ, ᱥᱚᱵᱡᱤ ᱠᱚ ᱠᱤᱪᱷᱩ, ᱚᱱᱟ ᱚᱲᱟᱜ ᱡᱚᱢ ᱞᱮᱠᱟ᱾
ᱟᱪᱪᱷᱟ,
ᱟᱨ ᱦᱳᱲᱳ ᱟᱨ ᱦᱳᱲᱳ, ᱚᱱᱠᱟ ᱯᱟᱴ ᱟ ᱯᱟᱴ ᱠᱚᱫᱚ ᱵᱟᱝᱞᱮ ᱪᱟᱥ ᱜᱮᱭᱟ᱾
ᱯᱟᱴ, ᱡᱚᱱᱰᱨᱟ
ᱡᱚᱱᱰᱨᱟ ᱛᱮ ᱞᱟᱦᱟ ᱛᱮᱢᱠᱚ ᱪᱟᱥᱮᱫ ᱛᱟᱦᱮᱸᱫ, ᱟᱫᱚ ᱱᱮᱛᱟᱨ ᱫᱚ ᱵᱟᱝᱠᱚ ᱪᱟᱥ ᱮᱫᱟ᱾ ᱦᱚᱭ ᱦᱮᱸ ᱵᱚᱪᱷᱚᱨ, ᱚᱭ ᱵᱚᱪᱷᱚᱨ ᱫᱩ ᱮᱠ, ᱛᱤᱱᱮᱠ ᱠᱚ ᱤᱭᱟᱹ ᱠᱟᱫᱟ᱾
ᱟᱪᱪᱷᱟ ᱟᱪᱪᱷᱟ, ᱛᱩᱲᱤ ᱪᱤᱫ ᱠᱟ ᱦᱟᱡᱩᱜᱼᱟ? ᱵᱤᱜᱷᱮ ᱨᱮ ᱵᱤᱜᱷᱮ ᱨᱮ ᱛᱩᱲᱤ ᱪᱮᱫ ᱠᱟ ᱦᱤᱡᱩᱼᱟ?
ᱵᱤᱜᱷᱟᱹ ᱨᱮ ᱛᱩᱲᱤ ᱦᱤᱡᱩᱜᱼᱟ, ᱵᱷᱟᱜᱮ ᱜᱮ ᱢᱚᱴᱟᱢᱩᱴᱤ᱾ ᱮᱚᱠ, ᱟᱫᱚ ᱟᱯᱮ ᱫᱚ ᱪᱮᱠᱟ ᱱᱟᱦᱟᱜ ᱯᱮ ᱦᱤᱥᱟᱹᱵᱟ ᱮᱚᱠ ᱛᱟ ᱦᱮᱸ ᱫᱩ ᱠᱩᱭᱤᱱᱴᱟᱞ ᱚᱱᱠᱟᱜᱮ ᱟᱫᱚ ᱵᱮᱯᱟᱨ ᱴᱟ ᱦᱩᱭᱩᱜ ᱠᱟᱱᱟ, ᱟᱫᱚ ᱟᱫᱚ ᱟᱞᱮ ᱟᱞᱮ ᱥᱮᱱᱟᱜ ᱛᱩᱲᱤ ᱫᱚ ᱠᱟᱹᱴᱤᱡ ᱢᱟᱱᱮ ᱪᱤᱠᱟᱱ ᱧᱚᱜ ᱜᱮᱭᱟ ᱞᱟᱹᱭᱢᱟᱹᱧ, ᱚᱱᱟ
ᱦᱩᱸ᱾
ᱚᱱᱟ ᱦ ᱤᱭᱟᱹ ᱛᱩ ᱛᱩᱲᱤ ᱫᱚ ᱵᱟᱝ ᱠᱟᱱᱟ, ᱡᱟᱦᱟᱱᱟᱜ ᱢᱟᱱᱮ ᱩᱰᱠᱚᱜ ᱡᱟᱦᱟᱸ ᱥᱟᱠᱟᱢ ᱚᱱᱠᱟ ᱫᱚ ᱵᱟᱝ, ᱢᱟᱱᱮ ᱵᱟᱦᱟ ᱞᱮᱠᱟ ᱢᱤᱫ ᱴᱷᱮᱱ ᱜᱤ ᱡᱷᱩᱢᱠᱳ ᱡᱷᱩᱢᱠᱟᱹ ᱵᱷᱟᱵᱽ ᱛᱟᱦᱮᱱᱟ, ᱢᱟᱱᱮ ᱟᱹᱰᱤ ᱟᱹᱰᱤ ᱦᱮᱸ ᱢᱤᱫᱴᱷᱮᱡ ᱜᱮ, ᱢᱟᱱᱮ ᱠᱷᱩᱵ ᱠᱚᱢ ᱦᱚᱲ ᱫᱚ ᱢᱟᱱᱮ ᱱᱚᱛᱟᱨ ᱱᱚᱛᱮᱱ ᱦᱚᱲᱜ ᱜᱮ ᱱᱮᱛᱟᱨ ᱵᱤᱥᱤ ᱠᱚ ᱚᱭ ᱱᱤᱭᱟᱹ ᱥᱤᱡᱤᱱ ᱠᱚ ᱫᱚᱢᱮ ᱠᱚ ᱨᱚᱦᱚᱭᱮᱫ, ᱢᱟᱱᱮ ᱞᱟᱦᱟ ᱥᱤᱡᱤᱱ ᱵᱟᱝ ᱯᱟᱨᱚᱢᱮᱱ
ᱦᱩᱸ ᱦᱩᱸ ᱦᱩᱸ ᱾
ᱩᱱ ᱥᱚᱢᱚᱭ ᱠᱚ ᱩᱱ ᱥᱚᱢᱚᱭ ᱠᱚ ᱫᱚᱢᱮ ᱠᱚ ᱤᱭᱟᱹ ᱵᱟᱲᱟ ᱠᱟᱛᱮᱠ ᱮᱨ ᱵᱟᱲᱟ ᱠᱮᱫᱟ, ᱢᱟᱱᱮ ᱪᱟᱥ ᱞᱟᱜᱼᱟ ᱠᱚ ᱾
ᱚ ᱟᱪᱪᱷᱟ ᱟᱪᱪᱷᱟ, ᱟᱪᱪᱷᱟ ᱟᱪᱪᱷᱟ ᱾ ᱦᱩᱸ
ᱛᱟᱦᱚᱞᱮ ᱚᱠᱟᱨᱮ ᱚᱲᱟᱜ ᱨᱮ ᱢᱮᱱᱟ ᱢᱮᱭᱟ ᱥᱮ ᱚᱲᱟᱜ ᱨᱮᱜᱛᱚ ᱢᱮᱱᱟ ᱢᱮᱭᱟ ᱵᱟᱝ?
ᱦᱮᱹ ᱚᱲᱟᱜ ᱨᱮᱜᱮ ᱢᱤᱱᱟᱹᱧᱟ ᱾
ᱚ ᱟᱯᱮ ᱫᱚ ᱟᱞᱮ ᱠᱷᱚᱱᱟᱜ ᱞᱟᱦᱟ ᱛᱮᱜᱮ ᱪᱟᱥ ᱠᱚᱯᱮ ᱪᱟᱥ ᱠᱩᱯᱮ ᱵᱟᱜᱟᱣ ᱜᱮᱭᱟ ᱾
ᱦᱮᱸ ᱚᱱᱟ ᱫᱟᱜ ᱜᱚᱫ ᱠᱮᱫᱟᱭ ᱞᱟᱦᱟ ᱧᱚᱜ ᱫᱟᱜ ᱞᱮᱫᱟ ᱟᱫᱚ ᱩᱱ ᱡᱚᱠᱷᱟᱱ ᱞᱮ ᱨᱚᱦᱚᱭ ᱵᱟᱲᱟ ᱜᱚᱫ ᱠᱮᱫᱟ ᱾
ᱦᱮᱸ ᱟᱞᱮ ᱫᱚ ᱱᱤᱛᱚᱜ ᱠᱷᱚᱱ ᱮᱠᱷᱚᱱᱳ ᱵᱟᱹᱭᱦᱟᱹᱲ ᱨᱮ ᱜᱷᱩᱴᱩ ᱫᱚ ᱟᱹᱞᱤ ᱟᱹᱞᱤ ᱞᱮ ᱨᱟᱠᱟᱵ ᱟᱞᱮ ᱾
ᱟᱞᱮ ᱫᱚ ᱵᱟᱹᱭᱦᱟᱹᱲ ᱠᱚ ᱱᱤᱛᱚᱜ ᱫᱚ ᱢᱚᱱᱮ ᱠᱟᱜ ᱢᱮ ᱨᱚᱦᱚᱭ ᱦᱩᱭᱱᱟ ᱢᱚᱴ ᱵᱤᱥ ᱯᱚᱸᱪᱤᱥ ᱫᱤᱱ ᱦᱩᱭ ᱮᱱᱟ ᱟᱞ ᱥᱮᱫ ᱫᱚ ᱠᱚ ᱨᱚᱦᱚᱭ ᱵᱟᱲᱟ ᱠᱟ ᱠᱟᱛᱮᱫ ᱾
ᱟᱫᱚ ᱟᱯᱮ ᱟᱯᱮ ᱫᱚᱯᱮ ᱦᱮᱲᱦᱮᱫᱟ ᱟᱫᱚ ᱦᱟᱸᱜ ᱛᱚ ᱾
ᱦᱮᱸ ᱚᱱᱮ ᱦᱮᱲᱦᱮᱫ ᱦᱩᱭᱩᱜᱼᱟ ᱢᱤᱫ ᱵᱟᱨ ᱡᱩᱫᱤ ᱜᱷᱟᱥᱚᱜ ᱠᱷᱟᱡ ᱾
ᱦᱮᱸ ᱟᱞᱮ ᱫᱚ ᱦᱚ ᱟᱞᱮ ᱫᱚ ᱟᱞᱮ ᱫᱚ ᱦᱚᱸᱜᱼᱚᱭ ᱟᱯᱮ ᱡᱚᱠᱷᱚᱱ ᱟᱯᱮ ᱡᱚᱠᱷᱚᱱ ᱚᱱᱟ ᱵᱟᱹᱫᱽ ᱯᱮ ᱦᱮᱲᱦᱮᱫᱟ ᱥᱮ ᱛᱚᱠᱷᱚᱱ ᱟᱞᱮ ᱜᱷᱩᱴᱩ ᱞᱮ ᱨᱚᱦᱚᱭᱟ ᱾
ᱟᱯᱮ ᱜᱷᱩᱴᱩ ᱯᱮ ᱨᱚᱦᱚᱭᱟ ᱦᱟᱸᱜ, ᱟᱞᱮ ᱥᱮᱫ ᱫᱚ ᱜᱷᱩᱴᱩ, ᱵᱟᱹᱭᱦᱟᱹᱲ ᱟᱨ ᱡᱚᱞᱟ ᱫᱚ ᱱᱮᱥ ᱫᱚ ᱵᱟᱞᱮ ᱨᱚᱦᱚᱭ ᱫᱟᱲᱮᱭᱟ ᱠᱟᱜ-ᱟ ᱱᱮᱥ ᱫᱚ ᱫᱟᱜ ᱡᱟᱹᱥᱛᱤ ᱜᱮᱭᱟ ᱡᱚᱞᱟ ᱫᱚ ᱾
ᱚ ᱾
ᱚᱱᱟ ᱵᱟᱹᱭᱦᱟᱹᱲ ᱟᱨ ᱜᱷᱩᱴᱩ ᱚᱱᱟ ᱠᱚᱞᱮ ᱨᱚᱦᱚᱭ ᱵᱟᱲᱟ ᱠᱟᱜ-ᱟ ᱾
ᱚ ᱾ ᱤᱱᱟᱹ ᱜᱟᱯᱟ
ᱟᱫᱚ ᱢᱤᱫ ᱫᱷᱟᱢ ᱫᱚ ᱦᱮᱲᱦᱮᱫᱟᱜ ᱦᱩᱭᱩᱜ ᱜᱮᱭᱟ ᱚᱱᱟ ᱜᱷᱴᱩ ᱵᱟᱲᱜᱮ ᱫᱚ ᱛᱟᱺᱜᱤ ᱵᱟᱲᱜᱮ ᱫᱚ ᱾
ᱚ ᱾
ᱢ ᱫᱚ ᱢᱤᱫ ᱫᱷᱚᱢ ᱦᱮᱲᱦᱮᱫ ᱟᱜ ᱦᱩᱭᱩᱜ ᱜᱮᱭᱟ ᱜᱷᱟᱥᱚᱜ ᱜᱮᱭᱟ ᱥᱮ ᱛᱚ ᱫᱚ ᱢᱤᱫ ᱫᱟᱢ ᱥᱚᱜ ᱜᱮᱭᱟᱢ ᱚᱱᱟ ᱫᱚ ᱾ ᱟᱫᱚ ᱱᱮᱛᱟᱨ ᱫᱚ ᱛᱟᱦᱚᱸ ᱚᱱᱮ ᱜᱷᱟᱥ ᱢᱟᱨᱟ ᱵᱤᱥ ᱮᱢ ᱦᱩᱭᱩᱜ ᱠᱟᱱᱟ
ᱦᱩᱸ ᱾
ᱜᱷᱟᱥ ᱢᱟᱨᱟ ᱵᱤᱥ ᱯᱮ ᱮᱢ ᱜᱮᱭᱟᱥᱮ?
ᱦᱮᱸ ᱮᱢ ᱮᱢ ᱜᱷᱟᱸᱥ ᱢᱟᱱᱮ ᱡᱚᱝᱜᱚᱞ ᱥᱟᱵ ᱠᱚᱞᱮ ᱮᱢᱟᱜ ᱜᱮᱭᱟ ᱾
ᱦᱮᱸ ᱚᱱᱟ ᱚᱱᱟ ᱮᱢ ᱞᱮᱠᱷᱟᱡ ᱫᱚ ᱵᱚᱞᱮ ᱠᱚᱢ ᱧᱚᱜ ᱜᱷᱟᱥᱚᱜ ᱠᱟᱱᱟ ᱟᱨᱠᱤ ᱾
ᱵᱟ ᱟᱞᱮ ᱥᱮᱫ ᱫᱚ ᱟᱞᱮ ᱥᱮᱫ ᱫᱚ ᱜᱷᱟᱥ ᱠᱚᱫᱚ ᱮᱢᱚᱱ ᱢᱤᱫᱴᱟᱝ ᱜᱷᱟᱥ ᱠᱟᱱᱟ ᱢᱟᱱᱮ ᱚᱱᱟ ᱤᱭᱟᱹ ᱠᱚᱫᱚ ᱚᱱᱟ ᱤᱭᱟᱹ ᱚᱱᱟ ᱤᱭᱟᱹ ᱠᱚᱫᱚ ᱪᱟᱯᱚᱥ ᱠᱚᱫᱚ ᱵᱟᱝ ᱪᱟᱵᱟ ᱞᱟᱹᱜᱤᱫᱚᱜ ᱠᱟᱱᱟ ᱾
ᱵᱟᱝ ᱪᱟᱵᱟᱜ ᱠᱟᱱᱟ ᱵᱟᱝ?
ᱵᱟᱝ ᱚᱱᱟ ᱚᱱᱟ ᱠᱚᱫᱚ ᱫᱚᱢᱮ ᱤᱭᱟᱹᱜ ᱠᱟᱱᱟ ᱥᱮ ᱚᱱᱟ ᱜᱷᱟᱥ ᱫᱚᱭ ᱜᱚᱡ ᱮᱫᱟ ᱠᱤᱱᱛᱩ ᱚᱱᱟ ᱪᱟᱯ ᱡᱟᱦᱟᱸ ᱢᱚᱴᱟ ᱱᱟᱹᱲᱤ ᱠᱚᱫᱚ ᱚᱱᱟ ᱠᱚᱫᱚ ᱵᱟᱝ ᱮ ᱤᱭᱟᱹ ᱫᱟᱲᱮᱜ ᱠᱟᱱᱟ ᱜᱚᱡ ᱫᱟᱲᱮᱜ ᱠᱟᱱᱟ ᱾
ᱟᱪᱪᱷᱟ ᱟᱪᱪᱷᱟ ᱦᱮᱸ ᱦᱮᱸ ᱾ ᱴᱷᱤᱠ ᱜᱮᱭᱟ ᱾ ᱚᱲᱟᱜ-ᱮᱢ ᱪᱟᱞᱟᱜ ᱠᱟᱱᱟ ᱛᱟᱞᱦᱮ ᱚᱲᱟᱜ-ᱮᱢ ᱛᱤᱭᱟᱹᱜ ᱠᱮᱫᱟ?
ᱟᱹᱣᱨᱤ ᱟᱹᱣᱨᱤ, ᱳᱭ ᱟᱹᱣᱨᱤ ᱟᱹᱣᱨᱤ
ᱛᱟᱲᱟᱢ ᱛᱮᱢ ᱪᱟᱞᱟᱜ ᱠᱟᱱᱟ?
ᱦᱮᱸ ᱦᱮᱸ ᱛᱟᱲᱟᱢ ᱛᱮ ᱱᱚᱜᱼᱚᱭ ᱛᱤᱭᱟᱹᱜ ᱟᱹᱜᱩ ᱠᱮᱫᱟ ᱟᱨ ᱠᱟᱹᱴᱤᱡ ᱠᱷᱟᱱ ᱜᱮ ᱾
ᱛᱤᱱᱟᱹᱜ ᱡᱷᱟᱞᱟ ᱯᱮ?
ᱡᱷᱟᱹᱞᱟ ᱯᱨᱟᱭ ᱤᱧ ᱡᱟᱦᱟ ᱨᱮᱧ ᱪᱟᱞᱟᱣ ᱞᱮᱱ ᱛᱟᱦᱮᱱ ᱫᱩ ᱠᱤᱞᱳᱢᱤᱴᱟᱨ ᱾
ᱫᱩ ᱠᱤᱞᱳᱢᱤᱴᱟᱨ, ᱫᱩ ᱠᱤᱞᱳᱢᱤᱴᱟᱨ᱾
ᱦᱩᱸ ᱫᱩ ᱠᱤᱞᱳᱢᱤᱴᱟᱨ᱾
ᱦᱮᱸ ᱫᱩ ᱠᱤᱞᱳᱢᱤᱴᱟᱨ᱾
ᱫᱩ ᱠᱤᱞᱳᱢᱤᱴᱟᱨ ᱜᱮ ᱡᱷᱟᱹᱞᱟ᱾
ᱟᱯᱮᱭᱟᱜ ᱡᱚᱞᱟ ᱦᱚᱸ ᱥᱟᱸᱜᱤᱧ ᱧᱚᱜ ᱜᱮᱭᱟ ᱟᱞᱮᱭᱟᱜ ᱫᱚ ᱥᱩᱨ ᱜᱮᱭᱟ ᱟᱞᱮᱭᱟᱜ᱾
ᱚ ᱵᱟᱝ ᱟᱞᱮ ᱫᱚ ᱥᱳᱨ ᱫᱚ ᱥᱳᱨ ᱜᱮᱛᱟ ᱞᱮ
ᱵᱟᱲᱜᱮ ᱛᱤᱱᱟᱹᱜ ᱡᱷᱟᱹᱞ ᱟᱞᱮᱭᱟᱜ ᱫᱚ ᱵᱟᱲᱜᱮ ᱫᱚ ᱛᱤᱱᱟᱹᱜ ᱛᱤᱱᱟᱹᱜ ᱡᱷᱟᱹᱞ ᱡᱷᱟᱹᱞ ᱛᱟᱞᱮ ᱚᱲᱟᱜ ᱠᱷᱚᱡ ᱞᱟᱹᱭ ᱟᱢᱟᱹᱧ᱾
ᱦᱮᱸ᱾
ᱟᱞᱮᱭᱟᱜ ᱫᱚ ᱦᱩᱭᱩᱜ ᱠᱟᱱᱟ ᱚᱲᱟᱜ ᱠᱷᱚᱡ ᱯᱟᱸᱥᱥᱚ ᱢᱤᱴᱟᱨ᱾ ᱯᱟᱸᱥᱥᱚ ᱢᱤᱴᱟᱨ ᱢᱟᱱᱮ ᱚᱲᱟᱜ ᱠᱷᱚᱡ ᱠᱩᱞᱦᱤ ᱥᱮᱫ ᱞᱮ ᱩᱰᱩᱠ ᱱᱟ ᱟᱞᱮ ᱫᱚ ᱵᱟᱲᱜᱮ ᱥᱮᱫ ᱞᱮ ᱥᱮᱴᱮᱨ ᱱᱟ᱾
ᱵᱟ ᱟᱞᱮᱭᱟᱜ ᱦᱚᱸ ᱚᱱᱠᱟ ᱜᱮ ᱛᱟᱞᱮ ᱟᱫᱚ ᱟᱥᱚᱞᱮ ᱱᱚᱸᱰᱮ ᱫᱚ ᱦᱟᱛᱟᱣ ᱠᱟᱫᱟ ᱞᱮ ᱥᱮ᱾
ᱟᱪᱪᱷᱟ᱾
ᱢᱟᱱᱮ ᱦᱟᱛᱟᱣ ᱤᱭᱟᱹ ᱠᱟᱱᱟ᱾
ᱟᱪᱪᱷᱟ᱾
ᱱᱚᱣᱟ ᱫᱚ ᱦᱟᱛᱟᱣ ᱦᱳᱭ ᱠᱟᱱᱟ ᱱᱚᱣᱟ ᱠᱚᱫᱚ ᱦᱟᱛᱟᱣ ᱠᱷᱮᱛ ᱠᱟᱱᱟ ᱦᱟᱛᱟᱣ ᱠᱷᱮᱛ᱾
ᱟᱪᱪᱷᱟ ᱠᱤᱨᱤᱧ ᱩᱛᱟᱹᱨ᱾ ᱠᱤᱨᱤᱧ ᱩᱛᱟᱹᱨ᱾
ᱦᱮᱸ ᱠᱤᱨᱤᱧ ᱩᱛᱟᱹᱨ ᱦᱳᱭ ᱠᱟᱱᱟ᱾
ᱚ ᱟᱪᱪᱷᱟ, ᱟᱪᱪᱷᱟ ᱪᱮᱫ ᱞᱮᱠᱟ ᱫᱟᱢᱚᱜ ᱠᱟᱱᱟ ᱟᱯᱮ ᱥᱮᱫ ᱵᱟᱲᱜᱮ?
ᱵᱟᱲᱜᱮ ᱜᱚᱱᱚᱝ ᱫᱚ ᱠᱟᱹᱴᱤᱡ ᱫᱟᱢ ᱦᱮᱸ ᱟᱫᱚ ᱤᱭᱟᱹ ᱫᱚ ᱢᱟᱱᱮ ᱚᱱᱠᱟ ᱵᱟᱹᱭᱦᱟᱹᱲ ᱨᱮᱱᱟᱜ ᱫᱚ᱾ ᱰᱷᱮᱸᱨ ᱧᱚᱜ ᱜᱮ ᱫᱟᱢᱚᱜ ᱠᱟᱱᱟ ᱳᱭ᱾
ᱦᱩᱸ᱾
ᱦᱮᱸ ᱟᱫᱚ ᱟᱫᱚ ᱡᱮᱢᱚᱱ ᱢᱟᱱᱮ ᱵᱟᱹᱭᱦᱟᱹᱲ ᱨᱮᱱᱟᱜ ᱟᱞᱟᱫᱟ ᱤᱭᱟᱹ ᱨᱮᱱᱟᱜ ᱟᱞᱟᱫᱟ ᱥᱮ᱾
ᱫᱟᱫᱟ ᱦᱚᱲ ᱜᱮ ᱫᱟᱫᱟ ᱦᱚᱲ ᱫᱚ ᱵᱟᱝ ᱢᱤᱫᱴᱟᱝ ᱵᱷᱟᱹᱜᱽᱱᱟ ᱜᱤᱫᱽᱨᱟᱹ ᱜᱮᱭ ᱦᱟᱛᱟᱣ ᱠᱮᱫᱟᱭ᱾
ᱦᱩᱸ᱾
ᱵᱷᱟᱹᱜᱽᱱᱟ, ᱵᱷᱟᱹᱜᱽᱱᱟ ᱦᱚᱲ ᱦᱟᱛᱟᱣ ᱠᱮᱫᱟ ᱩᱱᱤ ᱫᱚ
ᱰᱮᱲ ᱞᱟᱠᱷ ᱦᱳᱭ ᱛᱚ ᱰᱮᱲ ᱞᱟᱠᱷ ᱥᱮ ᱛᱤᱱᱟᱹᱜ? ᱵᱤᱜᱷᱟᱹ ᱞᱮᱠᱟ ᱦᱟᱛᱟᱣ ᱠᱮᱫᱟ᱾ ᱰᱮᱲ ᱞᱟᱠᱷ ᱥᱮ
ᱚᱱᱟ ᱵᱟᱲᱜᱮ ᱫᱚ ᱪᱮᱫ ᱡᱚᱞᱟ ᱠᱟᱱᱟ ᱥᱮ ᱡᱚᱞᱟ ᱠᱟᱱᱟ ᱥᱮ ᱰᱟᱹᱦᱤ?
ᱡᱚᱞᱟ ᱴᱟᱭᱤᱯ ᱡᱚᱞᱟ ᱞᱮᱠᱟ ᱜᱮ᱾
ᱡᱚᱞᱟ ᱞᱮᱠᱟ ᱰᱮᱲ ᱞᱟᱠᱷ᱾ ᱦᱮᱸ ᱢᱚᱴᱟ ᱢᱩᱴᱤ ᱴᱷᱤᱠ ᱜᱮ ᱛᱤᱱᱟᱜ ᱯᱷᱚᱥᱚᱞ ᱦᱩᱭᱩᱜ-ᱟ? ᱢᱤᱫᱴᱤᱡ ᱜᱮ ᱯᱷᱚᱥᱚᱞ ᱦᱩᱭᱩᱜ-ᱟ?
ᱵᱟᱝ ᱢᱤᱫᱴᱟᱝ ᱵᱚᱞ ᱛᱮ ᱥᱩᱫᱩ ᱫᱷᱚᱨ ᱢᱟᱱᱮ ᱵᱟᱨ ᱫᱷᱟᱣ ᱪᱟᱥ ᱜᱟᱱᱚᱜ-ᱟ ᱫᱷᱚᱨᱚᱱ ᱦᱚᱸ ᱪᱟᱥ ᱜᱟᱱᱚᱜ ᱟᱨ ᱤᱭᱟᱹ ᱦᱚᱸ ᱪᱟᱥ ᱜᱟᱱᱚᱜ-ᱟ᱾
ᱛᱩᱸᱲᱤ ᱜᱟᱱᱚᱜ ᱜᱮᱭᱟ?
ᱛᱩᱸᱲᱤ ᱫᱚ ᱵᱟᱝ ᱥᱩᱫᱩ ᱦᱳᱲᱳ ᱵᱟᱹᱭᱦᱟᱹᱲ ᱛᱚ᱾
ᱦᱩᱲᱩ ᱟᱪᱪᱷᱟ, ᱟᱪᱪᱷᱟ ᱟᱯᱮ ᱥᱮᱫ ᱜᱩᱦᱩᱢ ᱯᱮ ᱪᱟᱥ ᱜᱮᱭᱟ ᱜᱩᱦᱩᱢ?
ᱜᱩᱦᱩᱢ ᱵᱟᱝ ᱵᱟᱝ ᱜᱩᱦᱩᱢ ᱫᱚ ᱵᱟᱝ ᱛᱩᱲᱤ ᱟᱨ ᱠᱷᱚᱥᱞᱟ
ᱟᱪᱪᱷᱟ ᱛᱳᱨᱤ
ᱟᱨ ᱠᱷᱚᱥᱞᱟ ᱫᱚ
ᱠᱷᱚᱥᱞᱟ ᱠᱷᱚᱥᱞᱟ ᱫᱚ ᱪᱮᱫ ᱡᱮ ᱢᱮᱛᱟᱜᱼᱟ
ᱡᱟᱦᱟᱸ ᱥᱮᱫ ᱜᱮ ᱤᱧᱫᱚ ᱵᱟᱹᱧ ᱫᱚᱨᱠᱟᱨᱟ ᱪᱟᱞᱟᱜᱼᱟ ᱦᱮᱸ
ᱠᱷᱚᱥᱞᱟ ᱫᱚ ᱪᱮ ᱯᱮ ᱢᱮᱛᱟᱜ ᱟ?
ᱠᱷᱚᱥᱞᱟ ᱪᱮᱫ ᱠᱚ ᱢᱮᱛᱟᱜ ᱟ ᱫᱤᱠᱩ ᱛᱮ? ᱠᱷᱚᱥᱞᱟ ᱠᱷᱚᱥᱞᱟᱭ ᱠᱚᱛᱮ ᱠᱚ ᱢᱮᱛᱟᱜ ᱠᱚ ᱫᱤᱠᱩ ᱛᱮᱦᱚᱸ, ᱠᱷᱚᱥᱞᱟ ᱵᱟᱹᱵᱤᱱ ᱧᱮᱞ ᱟᱠᱟᱫ ᱛᱮ?
ᱠᱷᱚᱥᱞᱟ ᱫᱚ ᱪᱮᱫ ᱚᱱᱟ ᱫᱟᱹᱞ ᱠᱟᱱᱟ ᱠᱤ?
ᱵᱟᱝᱼᱟ ᱫᱟᱹᱞ ᱫᱚ ᱵᱟᱝ ᱛᱤᱞᱢᱤᱧ ᱴᱟᱭᱤᱯ ᱛᱤᱞᱢᱤᱧ ᱛᱤᱞᱢᱤᱧ ᱥᱮ ᱪᱮᱫ ᱵᱟᱠᱚ ᱞᱮᱭᱟ ᱢᱤᱫᱴᱟᱝ
ᱛᱤᱞᱢᱤᱧ ᱦᱮᱸ ᱦᱮᱸ ᱦᱮᱸ ᱛᱤᱞᱢᱤᱧ ᱟᱪᱪᱷᱟ ᱚᱱᱟ ᱫᱚ ᱚᱱᱟ ᱪᱟᱹᱴᱱᱤ ᱠᱚᱠᱚ ᱡᱚᱢ ᱵᱟᱲᱟᱭᱟ ᱥᱮ ᱪᱮᱫ
ᱵᱟᱝ ᱵᱟᱝ ᱪᱟᱹᱴᱱᱤ ᱫᱚ ᱵᱟᱝ ᱚᱱᱟ ᱫᱚ ᱥᱩᱱᱩᱢᱟᱠᱚ ᱱᱚᱣᱟ ᱦᱚᱸ
ᱳ ᱥᱩᱱᱩᱢᱟ ᱠᱚ?
ᱦᱮᱸ ᱱᱚᱣᱟ ᱫᱚ ᱱᱚᱣᱟ ᱫᱚ ᱛᱩᱲᱤ ᱫᱚ ᱜᱳᱞ ᱛᱩᱲᱤ ᱫᱚ ᱜᱳᱞ ᱜᱮ ᱦᱩᱭᱩᱜᱼᱟ ᱥᱮ ᱟᱨ ᱠᱷᱚᱥᱞᱟ ᱫᱚ ᱪᱮᱯᱴᱟ ᱪᱮᱯᱴᱟ ᱦᱩᱭᱩᱜᱼᱟ
ᱦᱮᱸ ᱪᱮᱯᱴᱟ ᱪᱟᱯᱴᱟ ᱠᱟᱹᱴᱤᱡ ᱠᱟᱹᱴᱤᱡ ᱫᱟᱨᱮᱜᱼᱟ ᱠᱟᱹᱴᱤᱡ ᱠᱟᱹᱴᱤᱡ ᱠᱟᱹᱴᱤᱡ ᱫᱟᱨᱮᱜᱭᱟᱜᱼᱟ
ᱫᱟᱨᱮ ᱫᱚ ᱫᱟᱨᱮ ᱫᱚ ᱛᱩᱲᱤ ᱞᱮᱠᱟ ᱜᱮ ᱫᱟᱨᱮᱜᱼᱟ ᱛᱩᱤ ᱞᱮᱠᱟᱜᱮ ᱫᱟᱨᱮᱜᱼᱟ ᱢᱟᱱᱮ ᱫᱚᱢᱮ ᱛᱩᱲᱤ ᱞᱮᱠᱟ ᱫᱚ ᱵᱟᱝ ᱡᱷᱟᱹᱞᱟᱹᱜᱼᱟ ᱛᱚ ᱫᱟᱨᱮ ᱫᱟᱨᱮ ᱫᱚ ᱠᱤᱱᱛᱩ ᱠᱤᱱᱛᱩ ᱮᱻ ᱢᱟᱱᱮ ᱫᱟᱱᱟ ᱫᱚ ᱚᱱᱟ ᱫᱟᱨᱮᱢ ᱫᱟᱱᱟ ᱡᱚ ᱛᱮᱫ ᱫᱚ ᱛᱩᱲᱤ ᱡᱮᱢᱚᱱ ᱠᱟᱹᱴᱤᱡ ᱜᱳᱞ ᱦᱮᱸ ᱥᱮ ᱚᱱᱟ ᱦᱚᱸ ᱚᱱᱟ ᱫᱚ ᱜᱳᱞ ᱫᱚ ᱵᱟᱝ ᱚᱱᱠᱟ ᱜᱮ ᱫᱟᱱᱟ ᱠᱟᱱᱟ ᱠᱤᱱᱛᱩ ᱪᱮᱯᱴᱟ ᱪᱮᱯᱴᱟ
ᱚ ᱟᱪᱪᱷᱟ ᱟᱪᱪᱷᱟ
ᱦᱩᱸ
ᱦᱩᱸ
ᱪᱮᱯᱴᱟ ᱪᱮᱯᱴᱟ
ᱦᱩᱸ
ᱟ ᱚᱱᱠᱟ ᱵᱟᱝ ᱟᱯᱮ ᱫᱚ ᱟᱯᱮ ᱥᱮᱫ ᱪᱮᱫ ᱪᱮᱫ ᱠᱚᱯᱮ ᱪᱟᱥ ᱜᱮᱭᱟ ᱟᱯᱮ ᱫᱚ?
ᱟᱞᱮ ᱫᱚ ᱟᱞᱮ ᱫᱚᱞᱮ ᱪᱟᱥᱟ ᱱᱤᱛᱚᱜ ᱫᱚ ᱦᱩᱲᱩ᱾ ᱱᱤᱛᱚᱜ ᱫᱚ ᱜᱚᱴᱟ ᱵᱟᱹᱭᱦᱟᱹᱲ ᱡᱟᱸᱜᱤ ᱡᱚᱞᱟ ᱦᱩᱲᱩ᱾
ᱦᱩᱸ
ᱟᱨ ᱦᱩᱲᱩ ᱞᱮ ᱨᱟᱠᱟᱵ ᱞᱮᱠᱷᱟᱡ ᱫᱚ ᱦᱩᱲᱩᱞᱮ ᱨᱟᱠᱟᱵ ᱞᱮᱠᱷᱟᱡ ᱫᱚ ᱛᱩᱲᱤ ᱰᱟᱹᱝᱤ ᱥᱮᱫ ᱫᱚ ᱛᱩᱲᱤ ᱟᱨ ᱡᱟᱹᱥᱛᱤ ᱠᱟᱛᱮ ᱫᱚ ᱱᱤᱛᱚᱜ ᱡᱚᱸᱰᱨᱟ᱾
ᱚ ᱟᱞᱮ ᱟᱞᱮ ᱟᱞᱮᱫᱚ ᱟᱞᱮᱫᱚ ᱟᱞᱮ ᱦᱚᱸ ᱟᱞᱮ ᱦᱚᱸ ᱚᱱᱠᱟᱜᱮ᱾
ᱚᱠᱚᱭ ᱠᱚ ᱟᱫᱚ ᱚᱱᱮ ᱡᱚᱱᱰᱨᱟ ᱨᱚᱦᱚᱭ ᱡᱚᱠᱷᱟᱡ ᱜᱮ ᱟᱨᱦᱚᱸ ᱢᱤᱫᱽᱫᱷᱚᱢ ᱦᱩᱲᱩ ᱞᱮ ᱨᱚᱦᱚᱭᱟ ᱡᱚᱞᱟᱨᱮ᱾
ᱚ ᱦᱮᱸ ᱦᱮᱸ
ᱟᱨ ᱟᱨ ᱚᱠᱟ ᱠᱩ ᱦᱩᱲᱩ ᱵᱟᱹᱠᱚ ᱨᱚᱦᱚᱭᱟ ᱚᱸᱨ ᱟᱨᱦᱚᱸ ᱚᱱᱟ ᱫᱩᱸ ᱡᱚᱠᱷᱟᱡ ᱫᱚ ᱯᱟᱴ ᱯᱟᱴᱟᱦ
ᱚ
ᱞᱟᱦᱟᱛᱮ ᱜᱩᱢ ᱠᱩ ᱮᱨ ᱵᱟᱲᱟᱭᱮᱫ ᱠᱟᱱ ᱛᱟᱦᱮᱸᱱᱟ ᱱᱤᱛᱚᱜ ᱜᱩᱦᱩᱢ ᱫᱚ ᱪᱟᱵᱟ ᱧᱚᱜ ᱠᱟᱱᱟ,
ᱦᱳᱭ ᱟᱪᱪᱷᱟ ᱟᱞᱮ ᱟᱞᱮ ᱟᱞᱮᱥᱮᱫ ᱫᱚ ᱦᱳ ᱟᱞᱮ ᱥᱮᱫ ᱱᱤᱛᱚᱜ ᱫᱚ ᱱᱤᱛᱚᱜ ᱫᱚ ᱯᱩᱨᱟᱹ ᱦᱳᱲᱳ ᱜᱮ ᱱᱤᱛᱚᱜ ᱫᱚ ᱦᱳᱲᱳ ᱜᱮ ᱪᱟᱞᱟᱜ ᱠᱟᱱᱟ᱾
ᱦᱩᱸ,
ᱦᱩᱲᱳ ᱦᱩᱲᱳ ᱨᱟᱠᱟᱵ ᱞᱮᱠᱷᱟᱱ ᱜᱮ ᱦᱩᱲᱳ ᱦᱩᱲᱳ ᱨᱟᱠᱟᱵ ᱞᱮᱱᱠᱷᱟᱱ ᱜᱮ ᱦᱮᱸ ᱟᱫᱚ ᱟᱹᱞᱩ
ᱟᱞᱩ ᱢᱟᱱᱮ ᱟᱹᱞᱩ ᱫᱚ ᱯᱚᱨᱮ ᱟᱱᱟ ᱛᱩᱲᱤ ᱛᱩᱲᱤ ᱠᱟᱛᱮᱫ ᱛᱟᱨᱯᱚᱨᱮ ᱟᱹᱞᱩ ᱥᱚᱵᱽᱡᱤ ᱠᱚ ᱪᱟᱥ ᱦᱩᱭᱩᱜ-ᱟ᱾
ᱟᱪᱪᱷᱟ ᱟᱞᱮ ᱟᱹᱞᱩ ᱫᱚ ᱟᱞᱮᱫᱚ ᱦᱚᱸᱜ-ᱚᱭ ᱞᱮ ᱨᱚᱦᱚᱭᱟ ᱦᱟᱸᱜ ᱟᱹᱞᱩ ᱫᱚ ᱚᱱᱮ ᱚᱲᱟᱜ ᱨᱮ ᱡᱚᱢ ᱵᱟᱲᱟᱭ ᱞᱟᱹᱜᱤᱫ ᱛᱮ ᱟᱹᱞᱩ,
ᱟᱞᱮ ᱦᱚᱸ ᱚᱲᱟᱜ ᱨᱮᱜᱮ ᱡᱚᱢ ᱵᱟᱲᱟ ᱞᱟᱜᱤᱫ ᱞᱮ ᱨᱚᱦᱚᱭ ᱟᱹᱠᱷᱨᱤᱧ ᱞᱟᱹᱜᱮᱫ ᱫᱚ ᱵᱟᱝ᱾
ᱚᱱᱟ ᱦᱩᱲᱩ ᱟᱹᱣᱨᱤ ᱦᱩᱲᱩ ᱟᱹᱣᱨᱤ ᱨᱟᱠᱟᱵ ᱨᱮᱜᱤᱞᱮ ᱨᱚᱦᱚᱭᱟ ᱟᱹᱞᱩ ᱫᱚ ᱦᱮᱸ ᱢᱤᱫ ᱵᱟᱨ ᱠᱤᱪᱷᱩ ᱦᱟᱸᱰᱮ ᱱᱟᱰᱮ ᱵᱟᱲᱜᱮ ᱢᱮᱱᱟᱜ ᱜᱮᱭᱟ, ᱢᱟᱱᱮ ᱜᱟᱹᱪᱷᱤ ᱞᱮ ᱮᱨ ᱵᱟᱲᱟ ᱞᱮᱫᱟ ᱯᱟᱸᱪ ᱫᱚᱥ ᱠᱟᱴᱷᱟ ᱠᱟᱛᱮ ᱟᱫᱚ ᱚᱱᱟᱜᱮ ᱟᱹᱞᱩ ᱞᱮ ᱨᱚᱦᱚᱭᱟ ᱦᱟᱸᱜ ᱯᱟᱸᱪ ᱫᱚᱥ ᱠᱟᱴᱷᱟ,
ᱚ,
ᱜᱟᱹᱪᱷᱤ ᱠᱩ ᱮᱨ ᱵᱟᱲᱟ ᱦᱩᱭ ᱞᱮᱱᱟ ᱟᱫᱚ ᱚᱱᱟ ᱫᱚ ᱨᱚᱦᱚᱭ ᱵᱟᱝ ᱦᱩᱭ ᱟᱠᱟᱱᱟ᱾
ᱚ ᱟᱪᱪᱷᱟ, ᱴᱷᱤᱠ ᱟᱪᱷᱮ ᱢᱟ ᱠᱚᱞ ᱟᱹᱧ ᱢᱮ,
ᱦᱮᱸ ᱢᱟ ᱴᱷᱤᱠ ᱜᱮᱭᱟ,
ᱦᱮᱸ, ᱦᱮᱸ,
ᱢᱟᱧ ᱠᱚᱞᱟᱢ ᱠᱟᱱᱟ ᱦᱮᱸ,
ᱦᱮᱸ, ᱦᱮᱸ,